ᱦᱮᱸ ᱨᱚᱲ ᱦᱮᱸ ᱨᱚᱲ ᱟ ᱧᱚᱜ ᱠᱟᱹᱱᱟᱹᱧᱟ?
ᱦᱮᱸ ᱨᱚᱲᱚ ᱧᱟᱢᱚᱜ ᱠᱟᱱ ᱜᱮᱭᱟ
ᱟᱪᱷᱟ ᱦᱮᱸ ᱟᱸᱡᱚᱢᱚᱜ ᱠᱟᱱᱟ ᱟᱪᱷᱟ ᱚᱱᱠᱟ ᱵᱟᱨᱦᱮ ᱥᱮᱫ ᱠᱷᱚᱱᱟᱜ ᱥᱟᱰᱮ ᱠᱚ ᱵᱟᱝ ᱪᱟᱞᱟᱜ ᱠᱟᱱᱟ ᱛᱚ ᱡᱟᱦᱟᱱᱟᱜ?
ᱦᱸ ᱱᱤᱛᱚᱜ ᱵᱟᱨᱦᱮ ᱥᱮᱫ ᱨᱮᱜᱮ ᱦᱤᱱᱟᱹᱧᱟ ᱵᱚᱞᱮ ᱟᱫᱚ ᱜᱟᱹᱰᱤ ᱠᱚᱫᱚ ᱵᱟᱝ ᱪᱟᱞᱟᱜ ᱦᱤᱡᱩᱜ ᱠᱟᱱᱟ
ᱵᱟᱝ ᱵᱟᱝ ᱤᱧ ᱥᱮᱫ ᱠᱷᱚᱱᱟᱜ ᱚᱠᱟ ᱵᱟᱨᱦᱮ ᱥᱮᱫ ᱠᱷᱚᱪ ᱡᱟᱦᱟ ᱱᱟᱜ ᱥᱟᱰᱮ ᱪᱟᱞᱟᱜ ᱠᱟᱱᱟ ᱠᱤ
ᱵᱟᱝ ᱵᱟᱝ
ᱟᱪᱪᱷᱟ ᱚᱱᱟ ᱜᱤᱧ ᱞᱟᱹᱭ ᱫᱟ
ᱩᱦ ᱟᱪᱪᱷᱟ ᱛᱚᱵᱮ ᱡᱚᱦᱟᱨ ᱜᱮ
ᱦᱮ ᱡᱚᱦᱟᱨ ᱜᱮ -
ᱟᱦ ᱛᱚᱵᱮ ᱪᱮᱫ ᱞᱮᱠᱟ ᱫᱟᱠᱟ ᱠᱚ ᱡᱚᱢ ᱵᱟᱲᱟ ᱦᱩᱭ ᱱᱟ ᱥᱮ ᱵᱟᱝᱼᱟ
ᱦᱩᱦ ᱫᱟᱠᱟ ᱫᱚ ᱱᱤᱛᱚᱜ ᱜᱮ ᱡᱚᱢ ᱵᱟᱲᱟ ᱠᱟᱛᱮᱜ ᱠᱟᱴᱤᱡ ᱫᱩᱲᱩᱵ ᱵᱟᱲᱟ ᱦᱩᱭ ᱟᱠᱟᱱᱟ
ᱳᱦ
ᱛᱟᱯᱚᱨᱮ ᱱᱟᱦᱟᱜ ᱡᱟᱯᱤᱫ ᱦᱩᱭᱩᱜᱼᱟ ᱟᱫᱚ ᱟᱨ ᱟᱞᱮᱥᱮᱫ ᱫᱚ ᱱᱟᱦᱟᱜ ᱱᱚᱜᱼᱚᱭ ᱫᱟᱜ ᱛᱟᱭ ᱛᱚ
ᱦᱚᱭ ᱦᱚᱜ
ᱫᱚ ᱦᱟᱠᱩ ᱠᱚ ᱞᱮ ᱥᱟᱵ ᱟᱜᱩ ᱞᱮᱫ ᱠᱚᱣᱟ ᱦᱩᱼᱩ
ᱳᱦ
ᱟᱫᱚᱼᱜ ᱩᱱᱠᱩ ᱜᱮ ᱩᱛᱩ ᱵᱟᱲᱟ ᱦᱩᱭᱱᱟ ᱦᱩ ᱩᱱᱠᱩ ᱩᱛᱩ ᱵᱟᱲᱟ ᱠᱟᱛᱮᱜ ᱜᱮ ᱫᱟᱠᱟ ᱫᱟᱠᱟ ᱠᱚᱫᱚ ᱡᱚᱢ ᱦᱩᱭᱱᱟ ᱟᱨᱠᱤ ᱛᱟᱦᱚᱞᱮ ᱟᱯᱮ ᱫᱚ ᱫᱟᱠᱟ ᱠᱚᱫᱚ ᱯᱮ ᱡᱚᱢ ᱠᱮᱫᱼᱟ ᱥᱮ ᱟᱣᱨᱤ
ᱟᱣᱨᱤ ᱱᱤᱛ ᱦᱚ ᱵᱟᱞᱮ ᱡᱚᱢ ᱵᱟᱲᱟ ᱟᱠᱟᱫᱟ
ᱟᱪᱪᱷᱟ ᱟᱪᱪᱷᱟ
ᱟᱨ ᱛᱚᱵᱮ ᱟᱯᱮᱥᱮᱫ ᱫᱚ ᱦᱟᱠᱩ ᱟᱰᱤ ᱡᱟᱥᱛᱤ ᱠᱚ ᱧᱟᱢᱚᱜ ᱠᱟᱱᱟ
ᱦᱮ ᱡᱟᱹᱥᱛᱤ ᱜᱮ ᱟᱞᱮ ᱥᱮᱫ ᱫᱚ ᱫᱟᱜ ᱟᱠᱟᱫᱟᱭ ᱛᱚ ᱰᱷᱮᱨ ᱜᱮ ᱚᱱᱠᱟ ᱦᱚᱲᱟᱜ ᱚᱱᱠᱟ ᱯᱩᱠᱷᱨᱤ ᱠᱚ ᱠᱷᱚᱱ ᱦᱚ ᱠᱚ ᱫᱟᱹᱲ ᱟᱹᱜᱩ ᱠᱟᱜᱼᱟ ᱚᱱᱠᱟ ᱫᱚᱢᱮ ᱯᱮᱨᱮᱪ ᱠᱟᱱᱟ ᱛᱚ
ᱦᱳᱭ ᱦᱳᱭ
ᱦᱩ ᱛᱟᱦᱚᱞᱮ ᱠᱷᱟᱱ ᱫᱚ ᱩᱱᱠᱩ ᱠᱚᱜᱮ ᱠᱚ ᱧᱟᱢᱚᱜ ᱠᱟᱱᱟ ᱱᱟᱦᱟᱜ ᱚᱱᱠᱟ ᱠᱷᱟᱱ ᱫᱚ ᱜᱟᱰᱟ ᱠᱚ ᱨᱮᱱ ᱦᱟᱠᱩ ᱫᱚ ᱵᱟᱱᱩᱜ ᱠᱚᱣᱟ ᱚᱱᱠᱟ ᱞᱮᱠᱟ ᱫᱚ ᱱᱤᱛᱚᱜ ᱫᱚ
ᱚ ᱟᱪᱷᱟᱪᱷᱟ
ᱩᱱᱠᱩ ᱠᱚ ᱜᱮ ᱠᱚ ᱫᱟᱹᱲ ᱟᱹᱜᱩ ᱠᱟᱫ ᱛᱮᱞᱮ ᱥᱟᱵ ᱵᱟᱲᱟᱭᱮᱫ ᱠᱚᱣᱟ᱾
ᱟᱨ ᱟᱞᱮ ᱥᱮᱫ ᱢᱟ ᱱᱚᱝᱠᱟ ᱨᱤᱢᱤᱞ ᱢᱟᱭ ᱨᱤᱢᱤᱞ ᱟᱠᱟᱫ ᱜᱮ, ᱟᱫᱚ ᱚᱱᱠᱟ ᱜᱟᱸᱰᱮ ᱢᱩᱱᱰᱮ ᱫᱚ ᱵᱟᱭ ᱫᱟᱜ ᱠᱟᱫᱟ ᱱᱤᱛᱦᱚ, ᱦᱟᱠᱚ ᱠᱚᱦᱚ ᱥᱮᱨᱚᱠᱚᱢ ᱫᱚ ᱵᱟ ᱠᱚ ᱨᱟᱠᱟᱵ ᱠᱟᱱᱟ᱾ ᱦᱟᱠᱩ ᱜᱚᱡ ᱩᱸ ᱪᱟᱞᱟᱣ ᱵᱟᱝ ᱦᱩᱭ ᱠᱟᱱᱟ ᱟᱭᱢᱟ ᱫᱤᱱ ᱦᱩᱭᱱᱟ᱾ ᱢᱚᱬᱮ ᱫᱤᱱ ᱜᱟᱱ ᱦᱩᱭᱱᱟ ᱦᱟᱠᱩ ᱜᱚᱡ ᱪᱟᱞᱟᱣ ᱵᱟᱝ ᱦᱩᱭ ᱠᱟᱱᱟ᱾
ᱟᱪᱪᱷᱟ
ᱢᱚᱬᱮ ᱫᱤᱱ ᱞᱟᱦᱟ ᱢᱤᱫᱴᱤᱱᱮ ᱫᱟᱜ ᱞᱮᱫᱟ ᱛᱚᱠᱷᱚᱱ ᱡᱷᱮᱲᱮᱭ ᱫᱟᱜ ᱞᱮᱫᱟ᱾ ᱛᱚᱠᱷᱚᱱ ᱫᱚ ᱦᱟᱠᱩ ᱟᱭᱢᱟ ᱠᱚ ᱨᱟᱠᱟᱵ ᱞᱮᱱᱟ ᱡᱷᱮᱲᱮ᱾ ᱟᱫᱚ ᱥᱟᱵ ᱪᱟᱞᱟᱣ ᱦᱩᱭ ᱞᱮᱱᱟ ᱢᱟᱹᱜᱽᱨᱤ ᱦᱟᱹᱠᱩ ᱠᱚ᱾ ᱨᱩᱰᱜᱳᱹ ᱠᱚ ᱪᱚᱰᱜᱚᱡ ᱠᱚ ᱥᱟᱵ ᱟᱹᱜᱩ ᱦᱩᱭ ᱞᱮᱱᱟ᱾ ᱛᱟᱯᱚᱨ ᱯᱩᱴᱷᱤ ᱠᱚ ᱢᱟ ᱦᱮᱱᱟᱜ ᱠᱚ ᱜᱮ᱾ ᱚᱱᱟ ᱜᱷᱩᱱᱤ ᱜᱷᱩᱱᱤᱢ ᱧᱮᱞ ᱠᱟᱜ ᱜᱮᱭᱟ ᱛᱚ ᱜᱷᱩᱱᱤ?
ᱦᱮ ᱦᱮ ᱜᱩᱱᱤᱧ ᱧᱮᱞ ᱠᱟᱜ ᱜᱮᱭᱟ᱾
ᱦᱮ ᱦᱮ ᱚᱱᱟ ᱛᱮ ᱥᱟᱵ ᱦᱩᱭᱩᱜ ᱜᱮᱭᱟ ᱛᱟᱯᱚᱨ ᱚᱱᱟ ᱯᱷᱩᱞᱩᱭ ᱚᱱᱟ ᱢᱩᱪᱩ ᱛᱮ᱾
ᱦᱩᱸ ᱟᱪᱪᱷᱟ ᱟᱯᱮ ᱥᱮᱫ ᱫᱚ ᱛᱟᱦᱚᱞᱮ ᱜᱟᱰᱟ ᱠᱚ ᱫᱚ ᱢᱮᱱᱟᱜ ᱜᱮᱭᱟ?
ᱦᱮ ᱜᱟᱰᱟ ᱫᱚ ᱦᱮᱱᱟᱜ ᱜᱮᱭᱟ ᱵᱚᱞᱮ ᱟᱫᱚ ᱥᱟᱜᱤᱧ ᱧᱚᱜ ᱥᱮᱫ ᱨᱮ ᱛᱷᱚᱲᱟ ᱱᱚᱝᱠᱟ ᱪᱮ ᱩᱸ ᱱᱚᱝᱠᱟ ᱯᱟᱪ ᱠᱤᱞᱳ ᱢᱤᱴᱟᱨ ᱜᱟᱱ ᱜᱟᱰᱟ ᱫᱚ᱾ ᱥᱟᱜᱤᱧ ᱨᱮ ᱦᱮᱱᱟᱜᱼᱟ ᱟᱨ ᱱᱚᱣᱟ ᱠᱚ ᱨᱮ ᱫᱚ ᱟᱞᱮ ᱥᱩᱨ ᱨᱮᱫ ᱚ ᱦᱮᱱᱟᱜᱼᱟ ᱢᱤᱫᱴᱮᱱ ᱠᱮᱱᱮᱞ ᱦᱮᱱᱟᱜᱼᱟ, ᱟᱨ ᱱᱚᱣᱟ ᱱᱟᱼᱱᱟᱞᱟ ᱠᱚ ᱦᱮᱱᱟᱜᱼᱟ ᱜᱟᱹᱰᱭᱟᱹ ᱠᱚ ᱦᱮᱱᱟᱜᱼᱟ ᱚᱱᱟ ᱠᱚᱨᱮ ᱠᱩ ᱨᱟᱠᱟᱵᱚᱜᱼᱟ ᱚᱱᱟ ᱱᱟᱞᱟ ᱨᱮ᱾ ᱦᱮᱸ ᱟᱨ ᱛᱟᱦᱚᱞᱮ ᱟᱯᱮ ᱫᱚ ᱪᱮᱫ ᱠᱚ ᱪᱮᱫ ᱠᱚ ᱫᱤᱭᱮ ᱦᱟᱹᱠᱩ ᱯᱮ ᱡᱷᱟᱞᱤ ᱠᱮᱫ ᱠᱚᱣᱟ ᱥᱮᱯᱮ ᱥᱟᱵ ᱠᱮᱫ ᱠᱚᱣᱟ᱾
ᱟᱞᱮ ᱥᱮᱫ ᱫᱚ ᱦᱟᱸᱜ ᱚᱱᱠᱟ ᱞᱮᱠᱟ ᱫᱚ ᱵᱟᱹᱱᱩᱜᱼᱟ ᱟᱞᱮ ᱥᱮᱫ ᱫᱚ, ᱱᱤᱛᱚᱜ ᱫᱚ ᱡᱟᱹᱥᱛᱤ ᱠᱟᱭ ᱛᱮᱫᱚ ᱚᱱᱟ ᱢᱚᱥᱟᱨᱤ
ᱢᱚᱥᱟᱬᱤ ᱦᱮᱸ,
ᱦᱮᱸ ᱚᱱᱮ ᱡᱟᱦᱟᱸ ᱫᱚ ᱚᱱᱟ ᱡᱚᱠᱷᱚᱱ ᱥᱤᱠᱲᱤᱡ ᱠᱚ ᱜᱮᱨ ᱵᱚᱱ ᱢᱚᱥᱟ ᱴᱤᱜ ᱫᱚ ᱦᱮ ᱦᱳᱭ ᱚᱱᱟ ᱠᱚᱜᱮ ᱛᱮᱜᱮ, ᱚᱨ ᱵᱟᱲᱟ ᱠᱚᱣᱟᱞᱮ ᱵᱟᱝᱠᱷᱟᱱ ᱡᱟᱦᱟᱸ ᱴᱷᱮᱡ ᱦᱟᱹᱠᱩ ᱠᱚ ᱟᱬᱜᱚᱱᱟ ᱚᱸᱰᱮ, ᱚᱰᱟᱣ ᱵᱟᱲᱟᱭᱟᱞᱮ ᱦᱮᱸ,
ᱦᱮᱸ ᱦᱮᱸ
ᱚᱱᱠᱟ ᱛᱮᱜᱮ ᱥᱟᱵ ᱠᱚᱣᱟᱞᱮ ᱟᱨ ᱡᱚᱠᱷᱚᱱ ᱦᱟᱸᱜ ᱠᱷᱮᱛ ᱠᱚᱨᱮᱫ ᱫᱚ ᱴᱚᱨᱚᱰᱟᱝ ᱠᱚᱞᱮ ᱚᱰᱟᱣᱟ᱾ ᱦᱮᱸ ᱡᱚᱠᱷᱚᱱ ᱦᱟᱹᱠᱳ ᱟᱠᱚ ᱠᱷᱮᱛ ᱠᱚᱨᱮ,
ᱦᱮᱸ
ᱜᱟᱰᱟ ᱠᱚᱨᱮ ᱞᱮ ᱚᱰᱟᱣ ᱜᱮᱭᱟ ᱚᱱᱠᱟ ᱢᱟᱨᱟᱝ ᱢᱟᱨᱟᱝ ᱴᱚᱨᱚᱰᱟᱝ᱾ ᱦᱮ ᱡᱚᱠᱷᱚᱱ ᱫᱟᱜ ᱠᱚᱢᱚᱜᱼᱟ, ᱟᱨ ᱟᱞᱮᱥᱮᱫ ᱫᱚ ᱦᱚᱜ-ᱚᱭ ᱱᱟᱹᱭ ᱢᱮᱱᱟᱜᱼᱟ ᱛᱚ᱾ ᱚᱱᱟ ᱱᱟᱹᱭ ᱨᱮᱦᱚᱸ ᱦᱟᱹᱠᱳ ᱥᱟᱵ ᱫᱚᱞᱮ ᱪᱟᱞᱟᱜ ᱜᱮᱭᱟ᱾ ᱚᱸᱰᱮ ᱫᱚ ᱟᱨᱚ, ᱢᱟᱨᱟᱝ ᱢᱟᱨᱟᱝ ᱦᱟᱹᱠᱳ ᱠᱚ ᱢᱮᱱᱟᱜ ᱠᱚᱣᱟ ᱦᱮ᱾
ᱚ
ᱟᱪᱪᱷᱟ ᱛᱟᱦᱞᱮ ᱟᱯᱮ ᱫᱚ ᱚᱠᱟ ᱴᱚᱴᱷᱟ ᱯᱮ ᱯᱟᱲᱟᱣᱱᱟ ᱵᱩᱨᱩ ᱫᱤᱥᱚᱢ ᱥᱮ ᱱᱚᱝᱠᱟ ᱰᱟᱝᱟ?
ᱟᱞᱮ ᱥᱮᱫ ᱫᱚ ᱱᱚᱛᱮ ᱚᱱᱟ ᱫᱷᱤᱨᱤ ᱫᱤᱥᱚᱢ ᱠᱟᱱᱟ ᱦᱮᱸ, ᱡᱟᱹᱥᱛᱤ ᱦᱮᱸ ᱫᱷᱤᱨᱤᱜᱮ ᱡᱟᱹᱥᱛᱤ ᱠᱟᱭᱛᱮ ᱧᱮᱞᱚᱜ ᱢᱮᱱᱟᱜᱼᱟ ᱟᱞᱮ ᱥᱮᱫ ᱫᱚ ᱟᱨᱠᱤ ᱦᱮᱸ᱾
ᱚ ᱟᱪᱪᱷᱟ ᱟᱪᱪᱷᱟ᱾
ᱱᱚᱜ-ᱚᱭ ᱡᱮᱢᱚᱱ ᱟᱞᱮᱥᱮᱫ ᱫᱚ ᱢᱤᱫ ᱫᱷᱟᱣ ᱜᱮ ᱦᱩᱲᱩ ᱠᱚᱦᱚᱸ ᱨᱚᱦᱚᱭ ᱦᱳᱭᱳᱜᱼᱟ ᱛᱚ,
ᱦᱮᱸ ᱦᱮᱸ
ᱚᱱᱟ ᱦᱚᱸ ᱥᱮᱨᱢᱟ ᱡᱟᱹᱲᱤ ᱠᱮᱫ ᱠᱷᱟᱱ ᱵᱷᱟᱹᱜᱤ ᱜᱮ ᱟᱨ ᱵᱟᱠᱷᱟᱱ ᱫᱚ ᱟᱫᱚ ᱵᱟᱝ ᱦᱳᱭ ᱞᱮᱱᱟ ᱚᱱᱟ ᱥᱮᱨᱢᱟ ᱫᱚ
ᱚᱸᱻ ᱦᱩᱸᱦᱩᱸ
ᱟᱯᱮ ᱚᱱᱛᱮ ᱫᱚ ᱛᱟᱦᱞᱮ ᱛᱤᱱ ᱫᱷᱟᱣ ᱠᱚ ᱪᱟᱥᱟ
ᱟᱞᱮ ᱱᱚᱛᱮ ᱫᱚ ᱵᱟᱨ ᱥᱤᱡᱮᱱ ᱜᱮᱞᱮ ᱪᱟᱥ ᱜᱮᱭᱟ ᱵᱟᱨ ᱫᱷᱟᱣ ᱱᱮᱛᱟᱨ ᱱᱮᱛᱟᱨ ᱠᱚ ᱪᱟᱥ ᱫᱟ ᱱᱚᱜ-ᱚᱭ ᱠᱚ ᱮᱦᱚᱵ ᱠᱟᱱᱟ ᱠᱷᱮᱛ ᱠᱚᱠᱚ ᱥᱤᱭᱮᱫᱟ ᱟᱨ ᱚᱱᱟ ᱨᱮᱼᱼᱨᱮᱭᱟᱲ ᱫᱤᱱ ᱥᱩᱢᱟᱹᱭ ᱛᱚᱠᱷᱚᱱ ᱢᱤᱫ ᱫᱷᱟᱣ ᱠᱩ ᱪᱟᱥᱟ ᱛᱚᱠᱷᱚᱱ ᱟᱫᱚ ᱚᱱᱟ ᱤᱭᱟᱹ ᱫᱟᱜ ᱠᱚᱛᱮ ᱵᱚᱞᱮ ᱥᱟᱢ ᱢᱟᱨᱥᱟᱞ ᱪᱟᱞᱟᱣ ᱠᱩ ᱦᱩᱸ ᱦᱩᱸᱦᱩᱸ ᱟᱨ ᱟᱨ ᱛᱚᱠᱷᱚᱱ ᱡᱚᱫᱤ ᱟᱵᱟᱨ ᱠᱮᱱᱮᱞ ᱫᱟᱜ ᱠᱚ ᱟᱲᱟᱜ ᱠᱷᱟᱡ ᱫᱚ ᱵᱷᱟᱹᱜᱤ ᱜᱮ ᱟᱨ ᱵᱟᱠᱷᱟᱡ ᱫᱚ ᱥᱮᱞᱳ ᱫᱟᱜ ᱛᱤᱜᱮ ᱨᱚᱦᱚᱭ ᱦᱩᱭᱩᱜ ᱜᱮᱭᱟ ᱟᱨ ᱱᱮᱛᱟᱨ ᱢᱟ ᱵᱚᱨᱥᱟ ᱥᱚᱢᱚᱭ ᱵᱚᱨᱥᱟ ᱨᱮ ᱵᱟᱭ ᱫᱟᱜᱽ ᱨᱮᱦᱚᱸ ᱱᱮᱛᱟᱨ ᱫᱚ ᱪᱤᱱᱛᱟᱹ ᱵᱟᱱᱩᱜᱼᱟ ᱥᱮ ᱠᱮᱱᱮᱞ ᱠᱷᱚᱡ ᱫᱟᱜ ᱠᱚ ᱟᱲᱟᱠ ᱜᱮᱭᱟ
ᱦᱮᱸ ᱟᱞᱮ ᱥᱮᱫ ᱫᱚ ᱱᱷᱟᱜ ᱚᱱᱟ ᱠᱚᱦᱚᱸ ᱵᱟᱹᱱᱩᱜ ᱟᱛᱚ ᱠᱮᱱᱮᱞ ᱦᱚᱸ ᱟᱨ ᱱᱚᱜᱼᱚᱭ ᱥᱟᱢ ᱢᱟᱨᱥᱟᱞ ᱫᱟᱜ ᱠᱚᱦᱚᱸ ᱵᱟᱹᱱᱩᱜᱼᱟ ᱟᱨ ᱚᱱᱠᱟ ᱟᱞᱮ ᱥᱮᱫ ᱫᱚ ᱚᱱᱠᱟ ᱧᱤᱫᱟᱹ ᱠᱚᱨᱮᱱᱟᱜ ᱦᱚᱸ ᱟᱭᱢᱟ ᱜᱮ ᱟᱱᱟᱴ ᱮᱸᱴᱠᱮᱴᱚᱬᱮ ᱦᱳᱭᱳᱜ ᱛᱟᱞᱮᱭᱟ ᱦᱮᱸ ᱟᱞᱮ ᱥᱮᱫ ᱫᱚ ᱡᱟᱹᱥᱛᱤ ᱠᱟᱭ ᱛᱮᱫᱚ ᱚᱱᱟ ᱴᱤᱯ ᱠᱚᱞ ᱡᱟᱦᱟᱸ ᱫᱚ ᱱᱚᱞᱠᱩᱯ ᱠᱚ ᱞᱟᱹᱭᱟ ᱦᱮᱸ ᱚᱱᱟ ᱠᱚᱜᱮ ᱧᱮᱞᱚᱜᱼᱟ ᱟᱞᱮᱥᱮᱫ ᱫᱚ ᱵᱟᱠᱷᱟᱱ ᱫᱚ ᱛᱩᱯᱩ ᱯᱟᱲᱟ ᱠᱚᱨᱮᱱᱟᱜ ᱦᱚᱸ ᱚᱱᱠᱟ ᱥᱤᱛᱩᱝ ᱫᱤᱱ ᱫᱚ ᱥᱚᱢᱚᱥᱥᱟ ᱦᱩᱭᱩᱜ ᱛᱟᱞᱮᱭᱟ ᱦᱩᱸ ᱚᱱᱠᱟ ᱟᱨᱦᱚᱸ ᱥᱤᱛᱩᱝ ᱨᱮ ᱚᱱᱠᱟ ᱰᱟᱹᱝᱨᱤ ᱢᱮᱨᱚᱢ ᱠᱚ ᱟᱹᱛᱤᱧᱟ ᱩᱱᱠᱩ ᱦᱚᱸ ᱵᱷᱟᱜᱮ ᱞᱮᱠᱟ ᱫᱟᱜ ᱧᱩ ᱵᱟᱠᱚ ᱧᱟᱢᱟ ᱜᱟᱰᱟ ᱠᱚᱦᱚᱸ ᱛᱚ ᱟᱸᱡᱮᱫᱚᱜᱼᱟ
ᱦᱮᱸᱻ
ᱚ ᱟᱪᱪᱷᱟ ᱛᱟᱦᱚᱞᱮ ᱮᱢᱱᱤ ᱥᱤᱛᱩᱝ ᱥᱚᱢᱚᱭ ᱫᱚ ᱛᱟᱦᱚᱞᱮ ᱟᱯᱮ ᱥᱮᱫ ᱫᱚ ᱵᱤᱥᱼᱼ ᱟᱭᱢᱟ ᱯᱮ ᱟᱠᱟᱞᱚᱜ ᱜᱮᱭᱟ ᱫᱟᱜ ᱞᱟᱹᱜᱤᱫ
ᱦᱮᱸ ᱦᱮᱸ
ᱛᱟᱦᱞᱮ ᱱᱚᱝᱠᱟ ᱡᱚᱠᱷᱚᱱ ᱯᱮ ᱟᱠᱟᱞᱚᱜ ᱜᱮᱭᱟ ᱟᱫᱚ ᱥᱚᱨᱠᱟᱨ ᱠᱷᱚᱡ ᱚᱱᱟ ᱚᱱᱟ ᱠᱚᱞ ᱵᱟᱠᱚ ᱵᱟᱹᱭᱥᱟᱹᱣ ᱦᱚᱴᱚ ᱟᱠᱟᱫ ᱯᱮᱭᱟ ᱚᱱᱟ ᱴᱟᱭᱤᱢ ᱠᱚᱞ ᱴᱮᱯ ᱠᱚᱞ ᱴᱮᱝᱠᱤ ᱠᱚᱞ
ᱦᱮᱸ ᱚᱱᱟ ᱫᱚ ᱵᱟᱹᱭᱥᱟᱹᱣ ᱞᱮᱫ ᱜᱮᱭᱟ ᱠᱚ ᱦᱩᱭ ᱮᱱᱟ ᱵᱟᱨ ᱯᱮ ᱥᱮᱨᱢᱟ ᱦᱩᱸ ᱚᱱᱠᱟ ᱚᱲᱟᱜ ᱚᱲᱟᱜ ᱠᱚ ᱵᱟᱹᱭᱥᱟᱹᱣ ᱦᱚᱴᱚ ᱟᱠᱟᱫᱟ ᱢᱮᱱᱠᱷᱟᱱ ᱱᱤᱛ ᱫᱷᱟᱹᱵᱤᱡ ᱛᱮ ᱚᱱᱟ ᱠᱷᱚᱱᱟᱜ ᱢᱤᱫ ᱯᱷᱚᱴᱟ ᱦᱚᱸ ᱫᱟᱜ ᱟᱹᱣᱨᱤ ᱡᱚᱨᱚᱜᱼᱟ
ᱦᱮᱸ ᱟᱹᱣᱨᱤ ᱦᱮᱸ ᱟᱫᱚ ᱛᱤᱥ ᱦᱟᱸᱜ ᱚᱱᱠᱟ ᱠᱚ ᱟᱫᱚ ᱠᱚ ᱮᱢᱟ ᱞᱮᱭᱟ ᱦᱟᱸᱜ ᱦᱩᱸᱻ
ᱚᱻ ᱟᱪᱪᱷᱟ
ᱱᱚᱜᱼᱚ ᱱᱚᱝᱠᱟ ᱧᱮᱞᱚᱜᱚᱜ ᱠᱟᱱᱟ ᱟᱨ ᱱᱮᱛᱟᱨ ᱫᱚ ᱱᱷᱟᱜ ᱱᱚᱜᱼᱚᱭ ᱫᱟᱜ ᱠᱚᱦᱚᱸ ᱟᱹᱜᱩ ᱣᱟᱞᱮ ᱠᱟᱱᱟ ᱠᱚ ᱚᱱᱟ ᱛᱮ ᱜᱟᱹᱰᱤ ᱛᱮ ᱱᱮᱛᱟᱨ ᱜᱮ ᱦᱮᱸ ᱱᱚᱜᱼᱚᱭ ᱢᱤᱫ ᱵᱟᱨ ᱪᱟᱸᱫᱚ ᱦᱳᱭ ᱮᱱᱟ ᱜᱟᱹᱰᱤ ᱛᱮ ᱫᱟᱜ ᱠᱚ ᱟᱹᱜᱩᱣᱟᱞᱮ ᱠᱟᱱᱟ ᱚᱱᱟ ᱜᱮ ᱫᱟᱜ ᱞᱮ ᱟᱛᱟᱝ ᱫᱚᱦᱚᱭ ᱮᱫᱟ ᱦᱮᱸ ᱚᱱᱟ ᱦᱚᱸ ᱯᱨᱚᱛᱤ ᱫᱤᱱ ᱫᱚ ᱵᱟᱠᱚ ᱟᱹᱜᱩᱭᱮᱫᱟ ᱦᱮᱸ ᱚᱱᱠᱟ ᱢᱤᱫ ᱫᱤᱱ ᱪᱷᱟᱰᱟ ᱦᱮᱸᱻ ᱱᱚᱜᱼᱚ ᱱᱚᱣᱟ ᱠᱚᱜᱮ ᱫᱚᱦᱚᱠ ᱮᱫᱟ ᱞᱮ ᱚᱱᱟ ᱠᱚᱜᱮ ᱧᱩᱭᱮᱫᱟᱞᱮ ᱟᱞᱮ ᱦᱚᱸ ᱟᱨ ᱱᱚᱝᱠᱟ ᱰᱟᱹᱝᱨᱤ ᱢᱮᱨᱚᱢ ᱠᱚ ᱮᱢᱟ ᱠᱚ ᱦᱩᱭᱩᱜᱼᱟ ᱩᱱᱠᱩ ᱦᱚᱛᱚ ᱧᱩᱭ ᱜᱮᱭᱟ ᱠᱚ ᱥᱮ
ᱦᱮᱸ ᱦᱮᱸ
ᱦᱮᱸ ᱛᱮᱛᱟᱝ ᱠᱚ ᱯᱟᱞᱮ ᱫᱚ
ᱦᱚᱭ ᱦᱚᱭ ᱟᱨ ᱛᱟᱦᱚᱞᱮ ᱱᱮ ᱪᱮᱫ ᱠᱚ ᱢᱮᱛᱟᱜᱼᱟ ᱛᱟᱦᱞᱮ ᱟᱭᱢᱟ ᱫᱤᱱ ᱮᱢ ᱢᱮᱱᱫᱟ ᱦᱩᱭᱱᱟ ᱴᱮᱯ ᱠᱚᱞ ᱠᱚ ᱵᱟᱹᱭᱥᱟᱹᱣ ᱦᱚᱴᱚ ᱠᱟᱫᱟ ᱟᱫᱚ ᱠᱷᱚᱵᱚᱨ ᱵᱟᱯᱮ ᱦᱟᱛᱟᱣ ᱮᱫᱟ ᱯᱚᱧᱪᱟᱭᱮᱛ ᱠᱚᱨᱮ ᱥᱮ ᱱᱚᱣᱟ ᱵᱤ. ᱰᱤ. ᱳ ᱚᱯᱷᱤᱥ ᱠᱚᱨᱮᱱ ᱡᱟᱦᱟᱸ ᱯᱨᱚᱥᱟᱥᱚᱱ ᱦᱮᱱᱟᱜ ᱠᱚᱣᱟ
ᱦᱮᱸ ᱠᱷᱚᱵᱚᱨ ᱫᱚ ᱚᱱᱠᱟ ᱵᱟᱝ ᱞᱮ ᱦᱟᱛᱟᱣ ᱟᱠᱟᱫᱟ ᱦᱩᱸ
ᱠᱷᱚᱵᱚᱨ ᱯᱮ ᱦᱟᱛᱟᱣᱟ ᱚᱱᱟ ᱠᱷᱟᱡ ᱦᱮᱸ ᱤᱭᱟᱹ ᱯᱟᱴᱤ ᱨᱮᱱ ᱦᱚᱲ ᱯᱟᱴᱤ ᱚᱯᱷᱤᱥ ᱥᱮ ᱟᱨ ᱦᱟᱸᱜ ᱠᱷᱟᱡ ᱠᱟᱱ ᱯᱚᱧᱪᱟᱭᱮᱛ ᱡᱟᱦᱟᱸ ᱨᱮᱜᱮ ᱯᱮ ᱪᱟᱞᱟᱜᱼᱟ ᱢᱮᱛᱟ ᱟᱠᱚᱣᱟ ᱯᱮ
ᱡᱮ ᱫᱟᱜ ᱫᱚᱨᱠᱟᱨ ᱫᱟᱜ ᱨᱮᱱᱟᱜ ᱥᱚᱢᱚᱥᱥᱟ ᱱᱚᱝᱠᱟ ᱟᱨ ᱠᱚᱞ ᱢᱟᱯᱮ ᱵᱟᱹᱭᱥᱟᱹᱣ ᱠᱟᱜ ᱞᱮ ᱟᱫᱚ ᱫᱟᱜ ᱫᱚ ᱳᱠᱳᱨ ᱱᱚᱣᱟ ᱯᱮ ᱠᱩᱞᱤ ᱠᱚᱣᱟ
ᱦᱮᱸ ᱟᱫᱚ ᱧᱮᱞᱚᱜ ᱠᱟᱱ ᱜᱮᱭᱟ ᱚᱱᱠᱟ ᱫᱚ ᱱᱤᱛᱚᱜ ᱫᱚ ᱫᱟᱜ ᱨᱮᱱᱟᱜ ᱥᱚᱢᱚᱥᱥᱟ ᱛᱚ ᱟᱫᱚ ᱚᱠᱚᱭ ᱠᱚᱫᱚ ᱠᱚ ᱞᱟᱹᱭ ᱮᱫᱟ ᱨᱟᱜᱤ ᱛᱮ ᱱᱟᱦᱟᱜ ᱚᱱᱟ ᱠᱚᱦᱚᱸ ᱠᱚ ᱚᱨ ᱛᱟᱲᱟᱣ ᱠᱟᱜ ᱠᱟᱱᱟ ᱞᱟᱹᱭ ᱮᱫᱟ ᱠᱚ ᱱᱚᱣᱟ ᱠᱚᱞ ᱫᱚᱦᱚ ᱠᱟᱛᱮᱫ ᱜᱮᱢ ᱪᱤᱠᱟᱹᱭᱟ ᱡᱩᱫᱤ ᱫᱟᱜ ᱜᱮ ᱵᱟᱝ ᱦᱤᱡᱩᱜᱼᱟ ᱩᱱᱟᱹᱜ ᱫᱤᱱ ᱦᱩᱭᱱᱟ ᱵᱟᱨ ᱯᱮ ᱥᱮᱨᱢᱟ ᱦᱮᱸ ᱟᱫᱚ ᱚᱱᱠᱟ ᱟᱭᱢᱟ ᱦᱚᱲ ᱜᱮ ᱧᱮᱞ ᱠᱟᱜ ᱠᱚᱣᱟ ᱟᱛᱳ ᱚᱲᱟᱜ ᱠᱚᱨᱮᱜ ᱚᱱᱠᱟ ᱛᱟᱲᱟᱣ ᱠᱟᱫ ᱛᱮᱠᱚ ᱜᱤᱰᱤᱣ ᱠᱟᱜᱼᱟ
ᱦᱩᱸ ᱩᱻ ᱱᱚᱝᱠᱟ ᱟᱞᱮ ᱴᱷᱮᱡ ᱧᱮᱞ ᱢᱮ ᱱᱚᱝᱠᱟ ᱟᱞᱮ ᱴᱷᱮᱡ ᱦᱚᱸ ᱠᱚᱞ ᱠᱩ ᱯᱟᱭᱤᱯ ᱠᱚ ᱵᱟᱹᱭᱥᱟᱹᱣ ᱦᱚᱴᱚ ᱞᱮᱫᱟ ᱟᱭᱢᱟ ᱫᱤᱱ ᱞᱟᱦᱟ ᱟᱫᱚ ᱵᱟᱨ ᱢᱤᱫ ᱵᱚᱪ ᱪᱷᱚᱨ ᱜᱟᱱ ᱥᱮ ᱵᱟᱨ ᱵᱚᱪᱷᱚᱨ ᱜᱟᱱ ᱦᱩᱭ ᱮᱱᱟ ᱟᱫᱚ ᱠᱚᱞ ᱯᱟᱭᱤᱯ ᱫᱚᱠᱚ ᱵᱟᱹᱭᱥᱟᱹᱣ ᱦᱚᱴᱚ ᱟᱠᱟᱫᱟ ᱠᱤᱱᱛᱩ ᱠᱚᱞ ᱫᱚ ᱟᱨ ᱵᱟ ᱠᱚᱢᱟᱞᱮ ᱠᱟᱱᱟ
ᱦᱮᱸ
ᱢᱟᱱᱮ ᱨᱟᱥᱛᱟ ᱞᱟᱛᱟᱨ ᱞᱟᱛᱟᱨ ᱛᱮ ᱯᱟᱭᱤᱯ ᱫᱚᱠᱚ ᱵᱟᱹᱭᱥᱟᱹᱣ ᱦᱚᱴᱩ ᱟᱠᱟᱫᱟ ᱫᱤᱭᱮ ᱛᱟᱯᱚᱨ ᱞᱮ ᱱᱚᱝᱠᱟ ᱠᱚᱢᱯᱞᱮᱱ ᱠᱮᱫᱟᱞᱮ ᱡᱮ ᱠᱚᱞ ᱯᱟᱭᱤᱯ ᱢᱟᱯᱮ ᱵᱟᱹᱭᱥᱟᱹᱣ ᱟᱠᱟᱫ ᱟᱫᱚ ᱠᱚᱞ ᱫᱚ ᱛᱤᱥ ᱯᱮ ᱮᱢᱟ ᱞᱮᱭᱟ ᱟᱫᱚ ᱡᱚᱛᱚ ᱦᱚᱲ ᱢᱤᱞᱮ ᱡᱮᱢᱚᱱ ᱠᱚᱢᱯᱞᱮᱱ ᱯᱟᱲᱟᱣ ᱱᱟ ᱟᱫᱚ ᱠᱚᱞ ᱚᱲᱟᱜ ᱚᱲᱟᱜ ᱠᱚ ᱵᱟᱹᱭᱥᱟᱹᱣ ᱦᱚᱴᱚ ᱟᱠᱟᱫ ᱞᱮᱭᱟ
ᱦᱩᱸ
ᱚᱱᱟ ᱴᱟᱭᱤᱢ ᱠᱚᱞᱛᱮ ᱮᱸ ᱥᱮᱛᱟᱜ ᱢᱤᱫ ᱫᱷᱟᱣ ᱫᱟᱜ ᱦᱤᱡᱩᱜᱼᱟ ᱛᱤᱠᱤᱱ ᱢᱤᱫ ᱫᱷᱟᱣ ᱦᱤᱡᱩᱜ ᱜᱮᱭᱟ ᱟᱨ ᱟᱭᱩᱵ ᱟᱹᱭᱩᱵ ᱵᱮᱞᱟ ᱢᱤᱫ ᱫᱷᱟᱣ ᱦᱤᱡᱩᱜ ᱜᱮᱭᱟ
ᱟᱪᱪᱷᱟ ᱟᱪᱪᱷᱟ
ᱦᱩᱸ
ᱟᱯᱮ ᱥᱮᱫ ᱫᱚ ᱛᱟᱦᱚᱞᱮ ᱵᱷᱟᱜᱮ ᱜᱮ ᱵᱮᱵᱚᱥᱛᱷᱟ ᱠᱚᱦᱚᱸ ᱢᱮᱱᱟᱜᱼᱟ ᱟᱨ ᱟᱯᱮ ᱥᱮᱫ ᱫᱚ ᱚᱱᱟ ᱪᱟᱥ ᱠᱚᱨᱮᱱᱟᱜ ᱦᱚᱸ ᱚᱥᱩᱵᱤᱫᱷᱟ ᱫᱚ ᱵᱟᱝ ᱦᱩᱭᱩᱜ ᱛᱟᱯᱮᱭᱟ
ᱵᱟᱝ ᱟᱞᱮ ᱥᱮᱫ ᱫᱚ ᱪᱮᱫ ᱨᱮᱱᱟᱜ ᱜᱮ ᱚᱥᱩᱵᱤᱫᱷᱟ ᱫᱚ ᱵᱟᱹᱱᱩᱜᱼᱟ ᱡᱚᱛᱚ ᱜᱮ ᱡᱚᱛᱚ ᱜᱮᱞᱮ ᱧᱟᱢᱟ ᱵᱟᱡᱟᱨ ᱥᱟᱭᱤᱴ ᱢᱟᱱᱮ ᱵᱟᱡᱟᱨ ᱦᱚᱸ ᱵᱟᱝᱞᱮ ᱯᱟᱲᱟᱣ ᱟᱠᱟᱱᱟ ᱟᱛᱳ ᱥᱟᱭᱤᱰ ᱱᱚᱝᱠᱟ ᱪᱟᱨ ᱠᱤᱞᱳᱢᱤᱴᱟᱨ ᱜᱟᱱᱞᱮ ᱪᱟᱞᱟᱣ ᱞᱮᱱᱠᱷᱟᱡ ᱜᱮ ᱵᱟᱡᱟᱨ ᱟᱨ ᱦᱟᱭ ᱦᱟᱭᱨᱳᱰ ᱟᱲᱞᱮ ᱯᱟᱲᱟᱣ ᱟᱠᱟᱱᱟ ᱦᱟᱭᱨᱳᱰ ᱦᱮᱱᱟᱜᱼᱟ ᱱᱮᱥᱮᱱᱟᱞ ᱦᱟᱭᱚᱣᱮ ᱦᱮᱸ ᱡᱮᱴᱟ ᱦᱩᱸ ᱟᱨ ᱫᱟᱜ ᱨᱮᱱᱟᱜ ᱟᱠᱟᱞ ᱠᱚᱦᱚᱸ ᱵᱟᱹᱱᱩᱜᱼᱟ ᱴᱟᱭᱤᱢ ᱠᱚᱨᱮ ᱦᱚᱸ ᱡᱩᱫᱤ ᱵᱟᱠᱚ ᱮᱢ ᱞᱮᱠᱷᱟᱡ ᱫᱚ ᱟᱞᱮ ᱫᱚ ᱥᱚᱢᱚᱥᱥᱟ ᱫᱚ ᱵᱟᱝ ᱛᱟᱦᱮᱸ ᱠᱟᱱᱟ ᱠᱚᱞ ᱛᱟᱦᱮᱸ ᱠᱟᱱ ᱜᱮᱭᱟ ᱰᱚᱠ ᱰᱮᱠᱚᱡ ᱠᱚᱞ ᱮᱸ ᱟᱛ ᱴᱚᱞᱟ ᱨᱮ ᱵᱟᱨᱭᱟ ᱰᱷᱮᱠᱚᱡ ᱠᱚᱞ ᱦᱮᱱᱟᱜᱼᱟ ᱚᱱᱟ ᱠᱷᱚᱡ ᱜᱤ ᱡᱚᱛᱚ ᱦᱚᱲᱟᱜ ᱜᱮ ᱦᱩᱭᱩᱜ ᱠᱟᱱ ᱛᱟᱦᱮᱸᱱᱟ ᱟᱫᱚ ᱛᱟᱣ ᱠᱚᱞ ᱯᱟᱭᱤᱯ ᱡᱚᱠᱷᱚᱱ ᱠᱚ ᱜᱟᱹᱭᱥᱟᱹᱣ ᱟᱠᱟᱫᱟ ᱟᱫᱚ ᱠᱚᱞ ᱛᱟᱦᱮᱱ ᱫᱚᱨᱠᱟᱨ ᱚᱱᱟ ᱞᱟᱹᱜᱤᱫ ᱞᱮ ᱠᱚᱢᱯᱞᱮᱱ ᱠᱮᱫᱟ ᱟᱫᱚ ᱠᱚᱞ ᱠᱚ ᱵᱟᱹᱭᱥᱟᱹᱣ ᱦᱚᱴᱚ ᱟᱠᱟᱟᱜ ᱞᱮᱭᱟ ᱱᱮᱛᱟᱨ ᱫᱚ ᱥᱩᱵᱤᱫᱷᱟ ᱜᱮ ᱦᱮᱱᱟᱜ ᱞᱮᱭᱟ
ᱦᱩᱸ
ᱦᱩᱸ
ᱟᱞᱮ ᱦᱚ ᱚᱱᱠᱟ ᱱᱟᱦᱟᱜ ᱠᱚᱢᱯᱞᱮᱱ ᱦᱩᱭᱩᱜ ᱛᱟᱞᱮᱭᱟ ᱦᱩᱸ ᱚᱱᱠᱟ ᱯᱚᱧᱪᱟᱭᱮᱛ ᱨᱮ ᱚᱱᱠᱟ ᱚᱱᱠᱟ ᱯᱟᱴᱤ ᱨᱮ ᱡᱮ ᱩᱱ ᱫᱤᱱᱨᱮ ᱯᱚᱭᱥᱟᱹ ᱠᱚᱨᱟᱣ ᱟᱞᱮ ᱱᱚᱝᱠᱟ ᱡᱟᱦᱟᱸ ᱞᱮᱠᱟᱢ ᱞᱟᱹᱭ ᱠᱮᱜᱼᱟ ᱡᱮ ᱠᱚᱢᱯᱞᱮᱱ ᱯᱮ ᱦᱮᱸ
ᱡᱩᱫᱤ ᱚᱱᱠᱟ ᱥᱩᱢᱩᱝ ᱫᱷᱚᱱ ᱦᱩᱭᱩᱜ ᱛᱟᱞᱮ ᱠᱷᱟᱱ ᱫᱚ ᱟᱨ ᱛᱟᱦᱚᱞᱮ ᱚᱱᱠᱟ ᱦᱩᱲᱩ ᱨᱚᱦᱚᱭ ᱠᱚᱫᱚ ᱛᱤᱱᱟᱹᱜ ᱥᱟᱺᱜᱤᱧ ᱜᱮᱜ-ᱟ ᱯᱮ
ᱦᱩᱲᱩ ᱨᱚᱦᱚᱭ ᱫᱚ ᱱᱚᱜᱼᱚᱭ ᱥᱟᱹᱨᱫᱤ ᱞᱮ ᱮᱦᱚᱵ ᱟᱠᱟᱱᱟ ᱠᱷᱮᱛ ᱠᱚᱠᱚ ᱥᱤ ᱮᱫᱟ ᱜᱟᱹᱪᱷᱤ ᱦᱚᱸ ᱵᱟᱝ ᱞᱟᱹᱴᱩ ᱟᱠᱟᱱᱟ ᱱᱤᱛᱚᱜ ᱦᱚᱸ ᱢᱚᱡᱽ ᱛᱮᱫᱚ ᱟᱨ ᱟᱨ ᱫᱚᱥ ᱫᱤᱱ ᱜᱟᱱ, ᱜᱟᱱ ᱫᱚᱥ ᱫᱤᱱ ᱜᱟᱱ ᱞᱟᱜᱟᱜᱼᱟ ᱟᱫᱚ ᱥᱟᱹᱨᱫᱤ ᱠᱚ ᱮᱦᱚᱵᱟ ᱨᱚᱦᱚᱭ, ᱨᱚᱦᱚᱭ ᱫᱚᱠᱚ ᱨᱚᱦᱚᱭᱮᱫ ᱠᱟᱱ ᱜᱮᱭᱟ ᱵᱚᱞᱮ ᱢᱤᱫ ᱵᱟᱨ ᱚᱠᱚᱭ ᱠᱚᱪᱚᱝ ᱟᱫᱚ ᱥᱟᱹᱨᱫᱤ ᱫᱚ ᱵᱟᱠᱚ ᱮᱦᱚᱵ ᱠᱟᱱᱟ ᱱᱤᱛᱚᱜ ᱥᱟᱹᱨᱫᱤ ᱫᱚᱠᱚ ᱞᱟᱜᱟᱜᱼᱟ ᱫᱚᱥ ᱫᱤᱱ ᱯᱚᱨ ᱜᱟᱱ ᱱᱟᱦᱟᱜ
ᱦᱩᱸ ᱟᱞᱮᱥᱮᱫ ᱦᱚᱸ ᱱᱟᱦᱟᱜ ᱫᱟᱜ ᱠᱟᱫᱟᱭ ᱛᱚ ᱫᱚᱢᱮ ᱛᱚ ᱨᱚᱦᱚᱭ ᱜᱮᱭᱟ ᱠᱚ ᱵᱷᱟᱜᱤ ᱜᱮ ᱟᱨ ᱱᱚᱣᱟ ᱱᱚᱜ-ᱚᱭ ᱴᱨᱟᱠᱴᱟᱨ ᱠᱚ ᱫᱚᱢᱮ ᱠᱚ ᱟᱹᱜᱩ ᱟᱠᱟᱜ-ᱟ ᱦᱩᱸ, ᱚᱱᱟ ᱠᱚᱛᱮ ᱠᱚ ᱥᱤ ᱦᱚᱪᱚᱭᱮᱫᱟ ᱡᱟᱦᱟᱸᱭ ᱠᱚ ᱚᱱᱠᱟ ᱠᱟᱹᱣᱰᱤ ᱥᱮ ᱯᱩᱭᱥᱟᱹ ᱠᱚ ᱵᱟᱹᱱᱩᱜ ᱛᱟᱠᱚᱣᱟ ᱩᱱᱠᱩ ᱫᱚ ᱱᱟᱦᱟᱜ ᱱᱚᱜ-ᱚᱭ ᱰᱟᱸᱝᱨᱟ ᱱᱟᱦᱮᱞ ᱠᱟᱰᱟ ᱱᱟᱦᱮᱞ ᱦᱮᱸ ᱚᱱᱟ ᱠᱚ ᱛᱮᱜᱮ ᱠᱚ ᱥᱤ ᱚᱪᱚᱭᱮᱫᱟ ᱦᱮᱸ
ᱚ ᱟᱪᱪᱷᱟ ᱟᱪᱪᱷᱟ
ᱤᱧᱦᱚᱸ ᱱᱟᱦᱟᱜ ᱥᱮᱛᱟᱜ ᱨᱮᱫᱚ ᱱᱟᱦᱮᱞ ᱤᱧ ᱤᱫᱤ ᱞᱟᱜᱤᱫ ᱟᱸ ᱦᱮᱸ ᱠᱷᱮᱛ ᱠᱚ ᱞᱚᱥᱚᱫ ᱚᱴᱚ ᱟᱠᱟᱫᱟ ᱟᱫᱚ ᱚᱱᱟᱜᱮ ᱦᱟᱸᱜ ᱜᱟᱯᱟ ᱞᱮ ᱨᱚᱦᱚᱭᱟ
ᱜᱟᱯᱟ
ᱦᱮᱸ
ᱛᱟᱦᱚᱞᱮ ᱪᱮᱫ ᱦᱩᱲᱩ ᱯᱮ ᱨᱚᱦᱚᱭ ᱮᱫᱟ?
ᱦᱩᱲᱩ ᱫᱚ ᱟᱞᱮ ᱫᱚ ᱱᱟᱦᱟᱸᱜ ᱵᱟᱹᱭᱦᱟᱹᱲ ᱨᱮ ᱛᱚ
ᱦᱮᱸ ᱦᱮᱸ
ᱚᱸᱰᱮ ᱫᱚ ᱱᱟᱦᱟᱜ ᱟᱞᱮ ᱫᱚ ᱥᱚᱨᱱᱚ ᱜᱮᱞᱮ ᱨᱚᱦᱚᱭ ᱛᱟᱦᱮᱸᱫ
ᱚ ᱟᱪᱪᱷᱟ, ᱟᱞᱮ ᱦᱚᱸ ᱟᱞᱮ ᱥᱮᱫ ᱦᱚᱸ ᱱᱚᱶᱟ ᱥᱚᱨᱱᱚ ᱜᱮᱠᱚ ᱨᱚᱦᱚᱭ ᱮᱫᱟ ᱟᱨ ᱚᱱᱟ ᱥᱟᱶᱛᱮ ᱠᱷᱟᱥ ᱠᱷᱟᱱᱤ ᱞᱮᱠᱟ ᱠᱚ ᱢᱮᱛᱟᱜᱼᱟ ᱚᱱᱟᱠᱚ ᱨᱚᱦᱚᱭ ᱮᱫᱟ
ᱟᱫᱚ ᱩᱱᱟᱹᱜ ᱴᱟᱜ ᱦᱚᱸ ᱵᱷᱟᱜᱮ ᱞᱮᱠᱟ ᱦᱚᱨᱚ ᱨᱮᱱᱟᱜ ᱧᱩᱛᱩᱢ ᱠᱚ ᱵᱟᱲᱟᱭ ᱵᱟᱹᱱᱩᱜᱼᱟ ᱛᱚ